ᱦᱮᱞᱳ᱾
ᱦᱩᱸ ᱜᱚᱝᱠᱮ ᱡᱚᱦᱟᱨ ᱜᱮ᱾
ᱦᱮᱸ ᱡᱚᱦᱟᱨ ᱜᱮ ᱜᱚᱝᱠᱮ᱾ ᱟᱪᱪᱷᱟ᱾
ᱛᱟᱯᱚᱨ ᱟᱯᱮᱥᱮᱱ ᱤᱭᱟᱹ ᱫᱚ ᱦᱩᱭᱱᱟ ᱟᱢᱵᱟᱵᱚᱛᱤ ᱯᱚᱨᱚᱵᱽ ᱠᱚᱢᱟ ᱦᱩᱭᱱᱟ, ᱚᱠᱟ ᱞᱮᱠᱟ ᱯᱮ ᱢᱟᱱᱟᱣ ᱠᱮᱜ-ᱟ?
ᱦᱮᱸ ᱜᱚᱝᱠᱮ ᱟᱸᱵᱟᱵᱚᱛᱤ ᱢᱟ ᱦᱚᱞᱟ ᱥᱮ ᱢᱟᱫᱷᱮᱨᱚᱜ ᱜᱮ ᱦᱩᱭᱮᱱ ᱫᱚ᱾ ᱮᱸᱜ ᱟᱞᱮ ᱚᱸᱰᱮ ᱢᱟ ᱜᱚᱝᱠᱮ ᱵᱟᱡᱟᱨ ᱠᱚᱢᱟ ᱠᱷᱩᱵᱴᱟ ᱵᱟᱝ ᱥᱩᱨᱟ ᱟᱫᱚ᱾ ᱠᱷᱩᱵᱴᱟ ᱫᱚ ᱟᱞᱮ ᱥᱮᱫ ᱫᱚ ᱟᱸᱵᱟᱵᱚᱛᱤ ᱠᱚᱫᱚ ᱵᱟᱝ ᱦᱩᱭᱩᱜ-ᱟ ᱜᱚᱝᱠᱮ᱾
ᱟᱪᱪᱷᱟ ᱟᱨ ᱟᱹᱛᱩ ᱴᱚᱞᱟ ᱠᱚᱨᱮ ᱫᱚ ᱵᱟᱠᱚ ᱢᱟᱱᱟᱣ? ᱦᱳᱭ ᱟᱞᱮᱥᱮᱱ ᱫᱚ ᱦᱩᱭ ᱵᱟᱲᱟᱜ ᱜᱮᱭᱟ᱾
ᱚᱠᱟᱧ ᱞᱟᱹᱭᱟᱵᱤᱱᱟ ᱟᱻ ᱢᱟ ᱫᱚ ᱢᱟᱱᱣᱟ, ᱟᱫᱚ ᱩᱱᱟᱹᱜ ᱫᱚ ᱵᱟᱝ᱾ ᱡᱟᱦᱟᱸ ᱫᱚ ᱟᱵᱚ ᱡᱟᱦᱟᱸ ᱫᱤᱠᱩ ᱞᱮᱠᱟ ᱵᱚᱱ ᱢᱟᱱᱟᱣᱟ ᱚᱱᱠᱟ ᱫᱚ ᱵᱟᱝ ᱟᱫᱚ ᱫᱚ ᱠᱷᱩᱵ ᱮᱠᱴᱟ ᱠᱚᱢ ᱜᱮ ᱡᱮᱢᱚᱱ ᱟᱵᱚᱣᱟᱜ ᱡᱟᱦᱟᱸ ᱢᱮᱱᱟᱜ-ᱟ ᱟᱸᱵᱟᱵᱩᱛᱤ ᱨᱮ ᱠᱟᱱᱴᱷᱟᱲ ᱱᱤᱭᱮ ᱜᱮ ᱟᱨᱠᱤ᱾ ᱠᱟᱱᱴᱷᱟᱲ ᱱᱤᱭᱮ ᱠᱷᱩᱵ ᱮᱠᱴᱟ ᱚᱱᱠᱟ ᱫᱚ ᱵᱟᱝ ᱟᱫᱚ ᱟᱞᱮ ᱥᱮᱫ ᱫᱚ᱾
ᱚ
ᱟᱯᱮ ᱥᱮᱫ ᱫᱚ ᱜᱚᱝᱠᱮ ᱠᱷᱩᱵ ᱠᱚ ᱢᱟᱱᱟᱣᱟ ᱟᱸᱵᱟᱵᱚᱛᱤ?
ᱦᱳᱭ ᱟᱞᱮ ᱥᱮᱫ ᱫᱚᱠᱚ ᱢᱟᱱᱟᱣ ᱜᱮᱭᱟ ᱡᱟᱶᱟᱭ ᱠᱚᱠᱚ ᱱᱮᱣᱛᱟ ᱠᱚ ᱛᱟᱠᱚᱣᱟ᱾ ᱫᱤᱠᱩᱣᱟᱜ ᱡᱮ ᱡᱟᱦᱟᱸ ᱞᱮᱠᱟ ᱢᱮᱱᱟᱜ-ᱟ ᱡᱟᱢᱟᱭ ᱥᱚᱥᱴᱤ᱾ ᱟᱞᱮ ᱥᱟᱱᱛᱟᱲᱟᱜ ᱦᱚᱸ ᱟᱸᱵᱟᱵᱚᱛᱤ ᱯᱚᱨᱚᱵᱽ ᱞᱮ ᱢᱟᱱᱟᱣᱟ, ᱡᱟᱶᱟᱭ ᱠᱚ ᱱᱮᱣᱛᱟ ᱠᱟᱠᱚᱣᱟ᱾ ᱩᱱᱠᱩ ᱱᱮᱣᱛᱟ ᱛᱮ ᱟᱫᱚ ᱱᱟᱱᱟ ᱨᱚᱠᱚᱢ ᱮᱸ ᱡᱮᱹᱞ ᱠᱚᱠᱚ ᱩᱛᱩ ᱟᱠᱚᱣᱟ᱾ ᱥᱤᱢ ᱡᱤᱞ, ᱥᱩᱠᱨᱤ ᱡᱤᱞ᱾ ᱟᱨᱚ ᱮᱢᱟᱱ ᱚᱱᱟ ᱥᱟᱛᱮ ᱯᱷᱚᱞ ᱯᱟᱠᱚᱲ ᱠᱚᱢᱟ ᱛᱟᱦᱮᱱ ᱠᱟᱱ ᱜᱮᱭᱟ᱾ ᱫᱟᱨᱮ ᱵᱤᱞᱤ ᱠᱚ ᱡᱮᱞᱮ ᱞᱟᱠ, ᱠᱟᱱᱴᱷᱟᱲ, ᱩᱞ, ᱚᱱᱠᱟᱜᱮ ᱟᱨᱦᱚᱸ ᱮᱢᱟᱱ ᱛᱮᱱᱟᱜ᱾ ᱟᱨ ᱠᱷᱟᱹᱡᱟᱹᱲᱤ ᱢᱟ ᱛᱟᱦᱮᱱ ᱜᱮᱭᱟ, ᱠᱟᱱᱴᱷᱟᱲ ᱠᱷᱟᱹᱡᱟᱹᱲᱤ ᱜᱮᱛᱚ ᱵᱚᱱ ᱵᱚᱸᱜᱟ ᱟᱠᱚᱣᱟ ᱵᱚᱸᱜᱟ ᱠᱚ᱾ ᱟᱨ ᱥᱟᱶᱛᱮ ᱦᱟᱺᱰᱤ ᱢᱟ ᱛᱟᱦᱮᱱ ᱜᱮᱭᱟ᱾ ᱦᱟᱺᱰᱤ ᱫᱚ ᱟᱵᱚᱣᱟᱜ ᱫᱚ ᱞᱟᱜᱟᱜ ᱜᱮᱛᱟ ᱵᱚᱱᱟ ᱵᱚᱸᱜᱟ ᱵᱩᱨᱩ ᱡᱚᱠᱷᱚᱱ ᱧᱩᱢ ᱵᱟᱝ ᱠᱚ ᱟᱹᱜᱩ ᱞᱟᱹᱜᱤᱫ ᱢᱟ᱾ ᱚᱸᱰᱮ ᱫᱚ ᱪᱚᱰᱚᱨ ᱛᱮ ᱦᱩᱭᱩᱜ ᱛᱟᱵᱚᱱ ᱜᱮᱭᱟ᱾
ᱛᱟᱦᱞᱮ ᱟᱯᱮ ᱥᱮᱱ ᱫᱚ ᱱᱚᱝᱠᱟ ᱫᱚ ᱵᱟᱝᱠᱚ ᱢᱟᱱᱟ? ᱵᱟᱯᱮ ᱱᱮᱣᱛᱟ ᱠᱚᱜᱮᱭᱟ?
ᱦᱮᱸ ᱱᱮᱣᱛᱟ ᱠᱚᱜᱮᱭᱟ ᱟᱫᱚ ᱡᱮᱢᱚᱱ ᱡᱟᱶᱟᱭ ᱛᱚᱞ ᱞᱮ ᱱᱮᱣᱛᱟ ᱠᱚᱣᱟ ᱟᱵ ᱵᱚᱫᱚᱞ ᱞᱮᱜ-ᱟ ᱡᱮᱢᱚᱱ ᱦᱮᱸ ᱵᱚᱪᱷᱚᱨ ᱵᱚᱪᱷᱚᱨ ᱫᱚ ᱡᱮᱢᱚᱱ ᱥᱮᱨᱢᱟ ᱤᱭᱟᱹᱭᱟᱭ ᱛᱚ, ᱮᱸᱻ ᱛᱩᱵᱩ ᱨᱮᱦᱚ ᱱᱮᱣᱛᱟ ᱦᱩᱭᱩᱜ ᱜᱮᱭᱟ᱾ ᱡᱮᱢᱚᱱ ᱮᱸ ᱟᱢᱵᱟᱵᱚᱛᱤ ᱨᱮ ᱠᱟᱱᱴᱷᱟᱲ ᱢᱟ ᱢᱮᱱᱟᱜ ᱜᱮ ᱛᱟᱵᱚᱱᱟ ᱛᱟᱯᱚᱨ ᱟᱵᱤᱱ ᱡᱟᱦᱟᱸ ᱵᱤᱱ ᱞᱟᱹᱭ ᱠᱮᱫᱟ᱾ ᱮᱸᱻ ᱥᱤᱢ ᱡᱤᱞ ᱠᱚ ᱟᱵᱚ ᱡᱮᱢᱚᱱ ᱡᱟᱶᱟᱭ ᱠᱚᱵᱚᱱ ᱜᱚᱡ ᱮᱫ ᱠᱚᱣᱟ ᱚᱱᱟ ᱢᱟ ᱢᱮᱱᱟᱜ ᱜᱮᱭᱟ᱾ ᱟᱫᱚ ᱟᱪᱪᱷᱟ ᱟᱯᱮ ᱛᱮᱜᱮ ᱜᱚᱢᱠᱮ ᱢᱟᱱᱮ ᱫᱤᱠᱩ ᱞᱮᱠᱟ ᱠᱚ ᱢᱟᱱᱟᱣ ᱜᱮᱭᱟ ᱢᱟ? ᱥᱮ ᱟᱸᱡᱟᱜ ᱱᱟᱦᱟᱸ ᱠᱮᱠᱟ ᱠᱚ
ᱟᱞᱮ ᱥᱮᱱ ᱢᱟ ᱞᱮᱠᱟ ᱜᱮᱠᱚ ᱢᱟᱱᱟᱣᱟ᱾ ᱟᱨ ᱫᱤᱠᱩ ᱠᱚᱣᱟᱜ ᱢᱟ ᱩᱜᱠᱩ ᱫᱚ ᱟᱞᱟᱫᱟ ᱜᱮᱛᱟ ᱠᱚᱣᱟ ᱵᱷᱮᱜᱟᱨ ᱜᱮᱛᱟ ᱠᱚᱣᱟ᱾ ᱥᱟᱱᱛᱟᱲ ᱫᱚ ᱥᱟᱱᱛᱟᱲ ᱞᱮᱠᱟ ᱜᱮ᱾ ᱡᱟᱦᱟᱱᱟᱜ ᱞᱟᱦᱟᱛᱮ ᱡᱟᱦᱟᱸ ᱦᱟᱯᱲᱟᱢ ᱠᱚᱠᱚ ᱞᱟᱹᱭ ᱟᱹᱜᱩ ᱠᱟᱜ-ᱟ ᱥᱮ ᱡᱟᱦᱟᱸ ᱞᱮᱠᱟ ᱠᱚ ᱠᱚᱨᱟᱣ ᱟᱹᱜᱩ ᱠᱟᱜ-ᱟ᱾ ᱡᱟᱦᱟᱸ ᱞᱮᱠᱟ ᱠᱚ ᱢᱟᱱᱟᱣ ᱵᱟᱛᱟᱣ ᱟᱹᱜᱩ ᱠᱟᱟᱜ-ᱟ᱾ ᱚᱱᱟ ᱮᱸᱜ, ᱟᱹᱨᱤᱜᱮ ᱥᱟᱵ ᱠᱟᱛᱮᱫ ᱞᱟᱦᱟ ᱦᱩᱭᱩᱜ ᱠᱟᱱᱟ᱾
ᱟᱪᱪᱷᱟ ᱟᱪᱪᱷᱟ ᱟᱪᱪᱷᱟ ᱟᱪᱪᱷᱟ᱾
ᱤᱭᱮᱥ᱾ ᱥᱟᱵ ᱠᱟᱛᱮᱫ ᱮᱸ ᱢᱚᱡᱽ ᱜᱮ ᱢᱟᱱᱮ᱾
ᱦᱮᱸ
ᱢᱮᱫᱴᱮᱱ ᱟᱹᱨᱤ ᱡᱟᱦᱟᱸ ᱠᱚ ᱛᱚᱞ ᱫᱚᱦᱚ ᱠᱟᱜ-ᱟ᱾ ᱦᱟᱯᱲᱟᱢ ᱠᱚ ᱚᱱᱟ ᱢᱟᱱᱟᱣ ᱵᱟᱛᱟᱣ ᱠᱟᱛᱮᱫ ᱜᱮ ᱞᱟᱦᱟ ᱥᱮᱱ ᱛᱟᱲᱟᱢ᱾ ᱦᱩᱭᱩᱜ ᱛᱟᱵᱚᱱᱟ᱾ ᱦᱚᱭᱛᱳ ᱚᱱᱟ ᱫᱚᱠᱚ ᱢᱟᱱᱮ ᱚᱱᱟ ᱠᱚ ᱱᱤᱭᱚᱢ ᱠᱚᱠᱚ ᱛᱚᱞ ᱟᱠᱟᱜ-ᱟ ᱚᱱᱟ ᱵᱟᱧᱪᱟᱣ ᱨᱮᱱᱟᱜ ᱠᱩᱨᱩᱢᱩᱴᱩ ᱫᱚ ᱟᱵᱚᱣᱟᱜ ᱜᱮ᱾ ᱡᱟᱦᱟᱸᱭ ᱱᱤᱛᱳᱜ ᱢᱮᱱᱟᱜ ᱠᱚᱣᱟ, ᱥᱟᱶᱛᱮ ᱟᱨᱚ ᱡᱟᱦᱟᱸ ᱯᱤᱲᱦᱤ ᱠᱮ ᱯᱤᱲᱦᱤ ᱠᱚ ᱦᱤᱡᱩᱜ-ᱟ ᱩᱱᱠᱩ ᱦᱚᱸ ᱱᱚᱣᱟ ᱯᱚᱨᱚᱵ ᱤᱫᱤ ᱠᱟᱠᱚ ᱵᱟᱰᱟᱭ ᱢᱟᱥᱟ ᱩᱱᱠᱩ ᱵᱩᱡᱷᱟᱹᱣᱟᱠᱚ ᱡᱮ ᱱᱚᱣᱟ ᱢᱤᱫᱴᱮᱱ ᱟᱢᱵᱟᱵᱚᱛᱤ ᱢᱮᱱᱛᱮ ᱢᱤᱫᱴᱮᱱ ᱯᱚᱨᱚᱵᱽ ᱢᱮᱱᱟᱜ ᱟᱠᱟᱫ ᱛᱟᱵᱚᱱᱟ ᱦᱳᱭ᱾ ᱟᱯᱮᱥᱮᱱ ᱪᱮᱫ ᱞᱮᱠᱟᱢ ᱞᱟᱹᱭᱮᱜ-ᱟ ᱵᱟᱠᱚ, ᱵᱟᱠᱚ ᱢᱟᱱᱟᱣᱟ ᱵᱟᱠᱚ ᱢᱟᱱᱟᱣ ᱵᱟ ᱛᱟ, ᱠᱤᱱᱛᱩ ᱚᱱᱟ ᱦᱚᱸ ᱡᱟᱛᱮ ᱟᱯᱮ ᱥᱮᱱ ᱦᱚᱸ ᱡᱟᱛᱮ ᱠᱚ ᱢᱟᱱᱟᱣ ᱵᱟᱛᱟᱣ ᱢᱟ᱾ ᱱᱚᱣᱟ ᱯᱚᱨᱚᱵ ᱴᱟᱜ ᱛᱚ, ᱟᱹᱰᱤᱜᱮ ᱱᱟᱯᱟᱭᱚᱜ-ᱟ᱾
ᱦᱮᱸ ᱦᱳᱭᱛᱚ ᱜᱚᱝᱠᱮ ᱢᱟ ᱟᱵᱚ ᱵᱚᱱ ᱟᱪᱪᱷᱟ ᱱᱚᱣᱟ ᱫᱚ ᱢᱟᱱᱮ ᱢᱟᱱᱮ ᱟᱵᱚᱱᱟᱜ ᱫᱤᱱ ᱢᱤᱫᱴᱟᱝ ᱥᱟᱵ ᱠᱚᱨᱟᱣ ᱢᱮᱱᱟᱜ-ᱟ ᱢᱟᱱᱮ ᱦᱟᱯᱲᱟᱢ ᱠᱚᱠᱚ ᱫᱤᱱ ᱠᱚᱠᱚ ᱥᱟᱵ ᱦᱚᱴᱚ ᱠᱟᱜ-ᱟ ᱠᱤ?
ᱦᱳᱭ ᱱᱚᱣᱟ ᱫᱚ ᱚᱱᱮᱛᱚ᱾ ᱟ, ᱪᱮᱫ ᱫᱤᱱᱨᱮ ᱦᱩᱭᱩᱜ-ᱟ ᱟᱢᱵᱟᱵᱛᱤ ᱫᱚ? ᱢᱟ, ᱱᱚᱣᱟ ᱱᱚᱜ-ᱚᱭ ᱛᱚ᱾ ᱟᱢᱵᱟᱵᱚᱛᱤ ᱞᱟᱹᱭᱟᱠᱚ ᱛᱚ ᱟᱢᱵᱟᱵᱚᱛᱤ ᱢᱟ ᱱᱚᱣᱟ ᱦᱩᱭ ᱞᱮᱱᱠᱷᱟᱱ ᱡᱮᱢᱚᱱ ᱢᱟᱜ ᱢᱚᱬᱮ ᱦᱩᱭᱩᱜ-ᱟ ᱢᱟᱜ ᱢᱚᱬᱮ ᱨᱮᱱᱟᱜ ᱢᱩᱪ ᱪᱟᱹᱛ ᱫᱚ ᱦᱩᱭᱩᱜ ᱠᱟᱱᱟ ᱱᱚᱣᱟ ᱟᱢᱵᱟᱵᱚᱛ ᱫᱷᱟᱹᱨᱭᱟᱹ ᱠᱚ ᱠᱚᱨᱟᱣᱟ᱾ ᱟᱨ ᱞᱟᱹᱭᱟᱠᱚ ᱟᱢᱵᱟᱵᱚᱛᱤ ᱮᱸ ᱧᱩᱨ ᱥᱟᱶ ᱥᱟᱶ ᱛᱮᱜᱮ ᱛᱚᱞᱟ ᱠᱚᱦᱚᱸ ᱠᱚ ᱜᱤᱲᱤ ᱠᱮᱭᱟ ᱞᱟᱦᱟ ᱛᱮᱫᱚ ᱚᱱᱠᱟ ᱜᱮ ᱢᱤᱫᱴᱮᱱ ᱫᱚ᱾ ᱫᱤᱱ ᱠᱚᱲᱟ ᱫᱚ ᱢᱮᱱᱟᱜ-ᱟ ᱟᱨᱠᱤ᱾ ᱛᱟᱦᱞᱮ ᱟᱯᱮ ᱥᱮᱱ ᱫᱚ ᱩᱱᱟᱹᱜ ᱫᱚ ᱵᱟᱝᱠᱚ ᱢᱟᱱᱟᱣ ᱜᱮᱭᱟ ᱵᱟᱝ?
ᱟᱸᱵᱟᱵᱚᱛᱤ ᱩᱱᱟᱹᱜ ᱢᱟᱱᱟᱣ ᱵᱚᱞᱛᱮ ᱢᱟᱱᱮ ᱚᱠᱟ ᱞᱮᱠᱟᱧ ᱞᱟᱹᱭᱟ ᱜᱚᱝᱠᱮ ᱢᱟᱱᱮ ᱟᱹᱞᱤᱧ ᱫᱚ ᱠᱷᱩᱵ ᱮᱠᱴᱟ ᱫᱚ ᱵᱟᱟᱹᱞᱤᱧ ᱧᱮᱞ ᱟᱠᱟᱫ ᱠᱚᱣᱟ ᱛᱚᱵᱮ ᱢᱟᱱᱟᱣ ᱫᱚᱠᱚ ᱢᱟᱱᱟᱣᱟ ᱱᱚᱣᱟ ᱫᱚᱞᱤᱧ ᱵᱟᱲᱟᱭᱟ ᱛᱚᱵᱮ ᱚᱱᱠᱟ ᱦᱤᱥᱟᱹᱵᱽ ᱛᱮᱫᱚ ᱟᱯᱟᱛᱚ ᱟᱣᱨᱤ ᱞᱤᱧ ᱧᱮᱞ ᱠᱚᱣᱟ ᱡᱮ ᱡᱟᱶᱟᱭ ᱠᱚᱠᱚ ᱱᱮᱣᱛᱟ ᱟᱠᱟᱫ ᱠᱚᱣᱟ, ᱚᱱᱠᱟ ᱦᱤᱥᱟᱹᱵᱽ ᱫᱚ ᱵᱟᱝᱟ ᱟᱨᱠᱤ᱾ ᱠᱷᱟᱞᱤ ᱱᱚᱣᱟ ᱞᱤᱧ ᱵᱟᱲᱟᱭᱟ ᱟᱢᱵᱟᱵᱩᱛᱤ ᱢᱚᱴᱟᱢᱩᱴᱤ ᱟᱵᱚᱣᱟᱜ ᱢᱟ ᱞᱟᱦ ᱠᱷᱚᱱ ᱜᱮ ᱡᱟᱦᱟᱸ ᱵᱟᱲᱟᱭ ᱦᱮᱡ ᱟᱠᱟᱱᱟ ᱟᱵᱚᱣᱟᱜ ᱫᱚ ᱠᱟᱱᱴᱷᱟᱲ ᱫᱚ ᱢᱮᱱᱟᱜ ᱜᱮᱛᱟᱵᱚᱱᱟ᱾
ᱦᱩᱸ
ᱤᱱᱟᱹ ᱥᱟᱸᱣᱛᱮ ᱡᱟᱦᱟᱸ ᱢᱮᱱᱟᱜ ᱟᱵᱚᱣᱟᱜᱼᱼ ᱱᱚᱣᱟ ᱥᱤᱢ ᱥᱟᱺᱰᱤ ᱡᱟᱦᱟᱸ ᱫᱚ ᱚᱲᱟᱜ ᱠᱚᱨᱮᱜ ᱵᱚᱱ ᱟᱹᱥᱩᱞᱮᱫ ᱠᱚᱣᱟ ᱩᱱᱠᱩᱼᱼ ᱟᱪᱪᱷᱟ ᱜᱚᱢᱠᱮ ᱛᱟᱦᱞᱮ ᱟᱢᱵᱟᱵᱚᱛᱤ ᱨᱮᱻ ᱟᱢᱵᱟᱵᱚᱛᱤ ᱫᱚ ᱚᱲᱟᱜ ᱨᱮᱵᱚᱱ ᱵᱚᱸᱜᱟᱭᱟ ᱥᱮ ᱵᱟᱝᱟ ᱚᱱᱟ ᱢᱟ ᱟᱹᱞᱤᱧ ᱢᱟ ᱵᱟᱹᱞᱤᱧ ᱵᱟᱲᱟᱭ ᱫᱚ᱾
ᱦᱳᱭ ᱚᱱᱟᱢᱟ ᱚᱲᱟᱜ ᱚᱲᱟᱜ ᱨᱮᱜᱮ ᱵᱚᱱ ᱵᱚᱸᱜᱟᱭᱟ᱾ ᱚᱲᱟᱜ ᱨᱮᱱ ᱵᱚᱸᱜᱟ ᱠᱚᱜᱮ ᱛᱚᱛᱚᱵ ᱵᱚᱸᱜᱟ ᱟᱠᱚᱣᱟ᱾ ᱟᱵᱚᱨᱮᱱ ᱦᱟᱯᱲᱟᱢ ᱠᱚ ᱡᱟᱦᱟᱸᱭ ᱠᱚᱠᱚ ᱛᱟᱦᱮᱸ ᱠᱟᱱ ᱛᱟᱵᱚᱱᱟ᱾ ᱩᱱᱠᱩ ᱠᱚᱜᱮ ᱛᱚᱵᱚᱱ ᱵᱚᱸᱜᱟ ᱟᱠᱚᱣᱟ ᱚᱲᱟᱜ ᱨᱮᱱ ᱡᱟᱦᱟᱸᱭ ᱞᱟᱦᱟ ᱛᱮᱱ ᱯᱩᱨᱩᱫᱷᱩᱞ ᱠᱚ᱾ ᱡᱟᱦᱟᱸᱭ ᱦᱟᱲᱟᱢᱼᱼ
ᱞᱟᱹᱭ ᱫᱟ ᱯᱟᱪᱮᱫ ᱜᱮ ᱦᱟᱸᱜ ᱱᱚᱣᱟ ᱫᱚᱼᱼ
ᱮᱻ
ᱚᱸ
ᱛᱟᱦᱚᱞᱮ ᱡᱟᱣᱟᱸᱭ ᱠᱚ ᱵᱟᱝᱟ᱾
ᱦᱚᱭ ᱞᱟᱹᱭᱢᱮ ᱪᱮᱫ ᱮᱢ ᱞᱟᱹᱭᱟ᱾
ᱞᱟᱹᱭᱢᱮ ᱜᱚᱝᱠᱮ ᱨᱚᱲ ᱵᱟᱭ ᱟᱸᱡᱚᱢᱚᱜ ᱠᱟᱱ ᱛᱟᱢᱼᱼ
ᱜᱚᱢᱠᱮ ᱞᱟᱹᱭ ᱫᱟᱞᱤᱧᱼᱼ
ᱛᱟᱨ ᱥᱩᱨ ᱥᱮ ᱟᱯᱮ ᱫᱚ ᱠᱟᱹᱴᱤᱡ ᱵᱷᱤᱱᱟᱹ ᱧᱚᱜ ᱨᱮ ᱢᱟᱱᱮ ᱡᱷᱟᱹᱞ ᱧᱚᱜ ᱨᱮᱭᱟᱜ ᱢᱟᱱᱮᱼᱼ ᱟᱹᱛᱩ ᱞᱮᱠᱟ ᱯᱮ ᱛᱟᱦᱮᱸᱱᱟ ᱥᱮ ᱵᱟᱡᱟᱨ ᱠᱟᱹᱴᱤᱡ ᱥᱩᱨ ᱧᱚᱜ ᱜᱮ ᱛᱟᱯᱮᱭᱟ?
ᱜᱚᱝᱠᱮ ᱟᱞᱮᱭᱟᱜ ᱢᱟ ᱵᱟᱡᱟᱨ ᱫᱚ ᱥᱩᱨ ᱜᱮᱭᱟ ᱵᱟᱡᱟᱨ ᱥᱩᱨ ᱜᱮᱭᱟ ᱮᱱᱛᱮ ᱨᱮᱦᱚᱸᱼᱼ ᱥᱟᱱᱛᱟᱲ ᱠᱚᱫᱚ ᱟᱹᱰᱤ ᱡᱩᱢᱤᱫᱽ ᱛᱮᱠᱚ ᱛᱟᱦᱮᱸᱱᱟ᱾ ᱟᱠᱚᱣᱟᱜ ᱥᱟᱱᱛᱟᱲᱟᱜ ᱡᱟᱦᱟᱸ ᱱᱤᱭᱚᱢ ᱱᱮᱢᱟᱪᱟᱨᱼᱼ ᱡᱟᱦᱟᱸ ᱟᱹᱨᱤᱪᱟᱹᱞᱤ ᱚᱱᱟ ᱫᱚ ᱵᱟᱝ ᱠᱚ ᱦᱤᱲᱤᱧ ᱟᱠᱟᱫ-ᱟ᱾ ᱫᱤᱠᱩ ᱠᱚᱼᱼ ᱥᱩᱨ ᱨᱮ ᱢᱮᱱᱟᱜ ᱠᱚᱨᱮ ᱦᱚᱸ ᱥᱟᱱᱛᱟᱲ ᱠᱚᱢᱟ ᱟᱠᱚᱣᱟᱜ ᱤᱭᱟᱹ ᱫᱚᱠᱚ ᱥᱟᱵ ᱫᱚᱦᱚ ᱠᱟᱜ-ᱟ᱾ ᱱᱤᱭᱚᱢ ᱱᱟᱢᱟᱪᱟᱨ ᱟᱹᱨᱤᱪᱟᱹᱞᱤᱼᱼ ᱚᱱᱟ ᱫᱚᱠᱚ ᱡᱤᱭᱟᱹᱲᱮᱫ ᱛᱟᱠᱚᱣᱟ᱾
ᱦᱮᱸ
ᱟᱨ ᱟᱯᱮ ᱥᱮᱱ ᱫᱚ ᱚᱠᱟ ᱞᱮᱠᱟ? ᱫᱤᱠᱩ ᱠᱚ ᱫᱤᱠᱩ ᱠᱚ ᱢᱮᱱᱟᱜ ᱠᱚᱣᱟ ᱪᱮᱛᱟ ᱟᱹᱛᱩ ᱠᱚᱨᱮ?
ᱟᱞᱮ ᱥᱮᱫ ᱫᱚ ᱜᱚᱝᱠᱮ ᱢᱟᱱᱮ ᱟᱞᱮᱭᱟᱜ ᱡᱟᱦᱟᱸ ᱟᱹᱛᱩ ᱢᱟᱱᱮ ᱫᱤᱠᱩ ᱠᱚᱫᱚᱼᱼ ᱠᱷᱩᱵ ᱮᱠᱴᱟ ᱵᱟᱹᱱᱩᱜ ᱠᱚᱣᱟ ᱢᱟᱱᱮ ᱟᱞᱮ ᱫᱚ ᱠᱟᱹᱴᱤᱡ ᱞᱮ ᱡᱷᱟᱹᱞ ᱜᱮᱭᱟ ᱢᱟᱱᱮ ᱫᱤᱠᱩ ᱟᱛᱩ ᱠᱷᱚᱱ ᱫᱚᱞᱮ ᱡᱷᱟᱹᱞ ᱜᱮᱭᱟ ᱢᱟᱱᱮ ᱟᱞᱮ ᱫᱚᱼᱼ ᱠᱷᱟᱹᱞᱤ ᱟᱵᱚ ᱥᱟᱱᱛᱟᱲ ᱦᱚᱲ ᱦᱚᱯᱚᱱ ᱠᱚᱜᱮ ᱢᱮᱱᱟᱜ ᱠᱚᱣᱟ᱾ ᱟᱫᱚᱼᱼ ᱜᱚᱝᱠᱮ ᱵᱟᱲᱟᱭ ᱜᱮᱭᱟ ᱵᱤᱱ ᱛᱚ ᱟᱵᱚ ᱥᱟᱱᱛᱟᱲ ᱫᱚ ᱞᱟᱦᱟ ᱠᱷᱚᱱ ᱜᱮ ᱠᱟᱹᱴᱤᱡᱼᱼ ᱩᱱᱟᱹᱜ ᱠᱟᱹᱣᱰᱤ ᱠᱚ ᱵᱟᱝ ᱛᱟᱦᱮᱸ ᱠᱟᱱ ᱛᱟᱵᱚᱱᱟ ᱦᱳᱭ ᱛᱚ ᱚᱱᱟ ᱠᱷᱟᱹᱛᱤᱨ ᱛᱮᱼᱼ ᱫᱤᱠᱩ ᱞᱮᱠᱟ ᱢᱟᱱᱮ ᱡᱟᱦᱟᱸ ᱞᱮᱠᱟ ᱫᱤᱠᱩ ᱠᱚᱠᱚ ᱢᱟᱱᱟᱣᱟ ᱡᱟᱸᱣᱟᱭ ᱥᱩᱥᱴᱤ ᱚᱱᱠᱟ ᱦᱚᱭ ᱫᱚᱼᱼ ᱵᱟᱵᱩᱱ ᱢᱟᱱᱟᱣ ᱫᱟᱲᱮᱭᱟᱜ ᱨᱮᱦᱚᱸ ᱢᱮᱱᱠᱷᱟᱱ ᱟᱵᱚᱼᱼ ᱥᱟᱱᱛᱟᱲ ᱠᱚᱫᱚ ᱡᱟᱦᱟᱸ ᱞᱮᱠᱟ ᱡᱟᱸᱣᱟᱭ ᱠᱚᱵᱚᱱ ᱱᱮᱶᱛᱟ ᱠᱚᱣᱟ, ᱢᱟᱱᱮᱼᱼ ᱟᱵᱚ ᱡᱟᱦᱟᱸ ᱴᱩᱠᱩ ᱵᱚᱱ ᱫᱟᱲᱮᱭᱟᱜ-ᱟ ᱚᱱᱟ ᱴᱩᱠᱩ ᱚᱱᱠᱟ ᱠᱟᱛᱮ ᱜᱮᱵᱚᱱ ᱤᱭᱟᱹᱭᱟ ᱟᱨ ᱤᱢᱱᱤᱛᱮᱼᱼ ᱟᱵᱚᱣᱟᱜ ᱚᱲᱟᱜ ᱵᱚᱸᱜᱟ ᱢᱟ ᱢᱮᱱᱟᱜ ᱜᱮᱭᱟ ᱦᱮᱸᱥᱮ᱾
ᱦᱳᱭ᱾
ᱦᱩᱸ
ᱨᱟᱹᱥᱠᱟᱹ ᱡᱚᱢ ᱡᱚᱢᱟ ᱦᱩᱭᱩᱜ ᱛᱟᱱᱚᱱᱟ ᱟᱵᱚ ᱥᱟᱱᱛᱟᱲ ᱥᱚᱢᱟᱡᱽ ᱨᱮ ᱱᱚᱣᱟ ᱫᱚ᱾ ᱚᱱᱟᱜᱮ ᱢᱤᱫᱴᱮᱱ ᱵᱷᱟᱜᱮ ᱡᱟᱦᱟᱸ ᱜᱮᱵᱚᱱ ᱡᱩᱴᱟᱹᱣ ᱫᱟᱲᱮᱭᱟᱜ-ᱟ᱾ ᱡᱟᱦᱟᱸ ᱜᱮ ᱡᱩᱴᱟᱹᱣ ᱟᱵᱚᱱᱟ ᱚᱱᱟ ᱛᱮᱜᱮ ᱟᱹᱰᱤ ᱠᱷᱩᱥᱤ ᱵᱚᱱᱼᱼ ᱛᱟᱦᱮᱸᱱᱟ ᱚᱱᱟ ᱢᱤᱫᱴᱟᱹᱝ ᱟᱹᱰᱤ ᱱᱟᱯᱟᱭ ᱠᱟᱛᱷᱟ ᱟᱨ ᱯᱤᱴᱷᱟᱹ ᱞᱮᱴᱚ ᱜᱮᱭᱟ ᱯᱮ ᱥᱮ ᱵᱟᱝ ᱟᱢᱵᱟ?
ᱪᱮᱫ ᱜᱚᱝᱠᱮ?
ᱞᱟᱹᱭᱫᱟᱹᱧ ᱯᱤᱴᱷᱟᱹ ᱞᱮᱴᱚ ᱠᱚᱫᱚ ᱠᱚ ᱠᱚᱨᱟᱣ ᱜᱮᱭᱟ ᱥᱮ ᱵᱟᱝ ᱟᱢᱵᱟᱵᱚᱛᱤ ᱨᱮ ᱟᱯᱮ ᱥᱮᱱ?
ᱵᱟᱝ ᱜᱚᱝᱠᱮ ᱟᱞᱮ ᱥᱮᱫ ᱫᱚ ᱯᱤᱴᱷᱟᱹ ᱠᱚᱫᱚ ᱢᱮᱱᱟᱜ ᱟᱛᱚ ᱠᱟᱨᱚᱱ ᱟᱵᱚ ᱟᱵᱚ ᱫᱚ ᱦᱚᱲ ᱦᱚᱯᱚᱱ ᱠᱟᱱᱟ ᱵᱚᱱ, ᱠᱟᱨᱚᱱ ᱟᱵᱚᱣᱟᱜ ᱫᱚ ᱯᱤᱴᱷᱟᱹ ᱫᱚ ᱢᱮᱱᱟᱜ ᱜᱮᱭᱟ ᱾
ᱟᱪᱪᱷᱟ
ᱛᱟᱦᱮᱞᱮ ᱯᱤᱴᱷᱟᱹ ᱫᱚᱠᱚ ᱵᱮᱱᱟᱣᱟ ᱥᱮ ᱵᱟᱝ?
ᱟᱢᱵᱟᱵᱚᱛᱤ ᱨᱮᱢᱟ ᱚᱱᱠᱟ ᱫᱚ ᱯᱤᱴᱷᱟᱹ ᱠᱚᱫᱚ ᱯᱤᱴᱷᱟᱹ ᱞᱮᱴᱚ ᱫᱚ ᱵᱟᱝᱠᱚ ᱠᱚᱨᱟᱣᱟ ᱾ ᱢᱮᱱᱠᱷᱟᱱ ᱟᱫᱚ ᱡᱟᱶᱟᱭ ᱡᱩᱫᱤ ᱟᱵᱫᱟᱨ ᱠᱷᱟᱱᱮ ᱡᱟᱶᱟᱭ ᱞᱟᱹᱜᱤᱫ ᱠᱚ ᱵᱮᱱᱟᱣ ᱟᱭᱟ ᱟᱨᱠᱤ ᱾ ᱯᱤᱴᱷᱟᱹ ᱞᱮᱴᱚ ᱩᱱᱤ ᱜᱮᱠᱚ ᱯᱤᱴᱷᱟᱹ ᱞᱮᱴᱚ ᱟᱭᱟ ᱾ ᱢᱮᱱᱠᱷᱟᱱ ᱯᱤᱴᱷᱟᱹ ᱞᱮᱴᱟ ᱫᱚ ᱚᱱᱟ ᱚᱠᱛᱚ ᱫᱚ ᱵᱟᱝ ᱜᱮᱠᱚ ᱠᱚᱨᱟᱣᱟ ᱾ ᱦᱚᱭ ᱞᱟᱹᱭ ᱜᱚᱢᱠᱮ
ᱟᱡᱟᱜ ᱦᱚᱭ ᱟᱫᱚ ᱯᱤᱴᱷᱟᱹ ᱞᱮᱴᱚ ᱢᱟ ᱵᱟᱝᱟ᱾ ᱟᱫᱚ ᱦᱚᱲ ᱦᱚᱲᱟᱜ ᱫᱚ ᱚᱱᱟ ᱠᱷᱟᱹᱛᱤᱨ ᱠᱚᱨᱟᱣ ᱫᱚᱠᱚ ᱠᱚᱨᱟᱣ ᱠᱟᱜ ᱜᱮᱭᱟ᱾ ᱛᱚᱵᱮ ᱢᱟᱱᱮ ᱟᱢᱵᱟᱵᱚᱛᱤ ᱨᱮ ᱯᱤᱴᱷᱟᱹ ᱠᱚᱨᱟᱣ ᱛᱮᱠᱚ ᱦᱩᱭᱩᱜᱼᱟ ᱚᱱᱟ ᱫᱚ ᱚᱱᱠᱟ ᱫᱚ ᱵᱟᱝ ᱵᱟᱲᱟ ᱦᱩᱭ ᱟᱠᱟᱱᱟ᱾ ᱢᱚᱴᱟ-ᱢᱩᱴᱤ ᱟᱻ ᱡᱮᱢᱚᱱ ᱥᱟᱱᱟ ᱠᱚ ᱠᱷᱟᱱ ᱠᱚ ᱠᱚᱨᱟᱣᱟ ᱟᱨᱠᱤ ᱾ᱚᱱᱮ ᱚᱱᱠᱟ ᱵᱮᱯᱟᱨ ᱾
ᱦᱚᱭ ᱾
ᱚᱱᱠᱟ ᱜᱮ ᱾
ᱟᱫᱚ ᱜᱚᱢᱠᱮ ᱛᱟᱦᱚᱞᱮ ᱟᱢᱵᱟᱵᱚᱛᱤ ᱨᱮ ᱫᱟᱜ-ᱟᱜ ᱯᱮᱭᱟ ᱥᱮ ᱵᱟᱝ? ᱜᱚᱝᱠᱮ ᱟᱞᱮ ᱥᱮᱫ ᱢᱟ ᱫᱚᱢᱮ ᱫᱟᱜ ᱫᱚ ᱾
ᱦᱚᱭ ᱟᱢᱵᱟᱵᱚᱛᱤ ᱨᱮᱢᱟ ᱫᱟᱜ ᱜᱮᱭᱟ ᱾ ᱟᱨ ᱟᱯᱮ ᱫᱚ ᱫᱟᱨᱮ ᱫᱟᱨᱮ ᱵᱤᱞᱤ ᱟᱯᱮ ᱫᱟᱨᱮ ᱵᱤᱞᱤ ᱯᱮ ᱦᱟᱛᱟᱣ ᱟ ᱥᱮ? ᱤᱭᱟᱹ ᱵᱟᱡᱟᱨ ᱯᱮ ᱪᱟᱞᱟᱣ ᱮᱱᱟ ᱵᱟᱡᱟᱨ ᱠᱷᱚᱱ ᱯᱮ ᱟᱹᱜᱩ ᱠᱮᱜᱼᱟ?
ᱵᱟᱝ ᱜᱚᱝᱠᱮ ᱟᱞᱮ ᱫᱚ ᱟᱹᱛᱩ ᱦᱚᱲ ᱛᱚ ᱢᱟᱱᱮ ᱵᱟᱡᱟᱨ ᱠᱚᱫᱚ ᱠᱷᱩᱵ ᱮᱠᱴᱟ ᱵᱟᱞᱮ ᱡᱮᱞᱟ ᱢᱟᱱᱮ ᱟᱹᱛᱩᱳ ᱨᱮᱜᱮ ᱰᱷᱮᱨ ᱰᱷᱮᱨ ᱫᱟᱨᱮ ᱢᱮᱱᱟᱜᱼᱟ ᱾ ᱢᱟᱨᱟᱝ ᱢᱟᱨᱟᱝ ᱫᱟᱨᱮ᱾
ᱚᱻ ᱟᱛᱩ ᱨᱮ ᱟᱹᱛᱩ ᱛᱚᱞᱟᱨᱮ ᱛᱟᱦᱮᱸ ᱫᱚ ᱚᱱᱟᱜᱮ ᱢᱤᱫᱴᱮᱱ ᱟᱹᱰᱤ ᱱᱟᱯᱟᱭ ᱢᱤᱫᱴᱮᱱ ᱫᱟᱨᱮ ᱠᱚ ᱛᱟᱦᱮᱱᱟ ᱾ ᱛᱚ ᱚᱱᱟ ᱠᱷᱚᱱ ᱜᱮ ᱡᱟᱦᱟᱸ ᱫᱟᱨᱮ ᱵᱤᱞᱤ ᱠᱚ ᱛᱤᱭᱳᱜ ᱜᱟᱱᱚᱜᱼᱟ ᱚᱱᱟ ᱜᱮ ᱡᱚᱢ ᱜᱟᱱᱚᱜᱼᱟ ᱾ ᱚᱱᱟ ᱜᱮ ᱱᱟᱯᱟᱭᱚᱜᱼᱟ ᱚᱲᱟᱜ ᱨᱮᱱᱟᱜ ᱡᱟᱦᱟᱸ ᱫᱟᱨᱮ ᱵᱤᱞᱤ ᱠᱚ ᱛᱟᱦᱮᱱᱟ ᱚᱱᱟ ᱚᱱᱟ ᱫᱚ ᱡᱟᱦᱟᱸᱢ ᱦᱟᱛᱟᱣ ᱠᱟᱛᱮᱢ ᱟᱹᱜᱩᱭᱟ ᱚᱱᱟ ᱠᱚᱨᱮ ᱢᱟ ᱨᱟᱱ ᱠᱚᱛᱮ ᱜᱮ, ᱦᱚᱭ ᱞᱟᱹᱭᱢ?
ᱦᱚᱭ ᱜᱚᱢᱠᱮ ᱢᱟᱱᱮ, ᱵᱟᱡᱟᱨ ᱨᱮᱱᱟᱜ ᱡᱟᱦᱟᱸ ᱚᱱᱟ ᱫᱚ ᱢᱤᱫ ᱢᱮᱱ ᱜᱟᱱᱚᱜᱼᱟ ᱠᱟᱨᱱ ᱚᱱᱟ ᱫᱚ ᱞᱟᱦᱟ ᱨᱮᱠᱚ ᱜᱮᱫ ᱠᱟᱜ ᱠᱟᱱᱟ ᱜᱚᱢᱠᱮ ᱟᱨ ᱚᱱᱟ ᱨᱮᱫᱚ ᱡᱟᱦᱟᱱᱟᱜ ᱢᱟᱱᱮ ᱱᱮᱛᱟᱨ ᱡᱟᱦᱟᱸ ᱟᱨ ᱠᱮᱢᱤᱠᱮᱞ ᱠᱚ ᱦᱚᱭ ᱛᱚ ᱡᱟᱦᱟᱱᱟᱜ ᱠᱚᱛᱮ ᱠᱚ ᱵᱤᱞᱤ ᱦᱚᱪᱚᱭᱮᱫ-ᱟ ᱵᱟᱡᱟᱨ ᱨᱮᱱᱟᱜ ᱫᱚ ᱾ ᱟᱨ ᱢᱮᱱᱠᱷᱟᱱ ᱜᱚᱢᱠᱮ ᱡᱟᱦᱟᱸ ᱟᱹᱛᱩ ᱨᱮᱱᱟᱜ, ᱟᱹᱛᱩ ᱨᱮᱱᱟᱜ ᱫᱚ ᱜᱚᱢᱠᱮ ᱦᱮᱸ ᱟᱵᱤᱱ ᱜᱮ ᱫᱟᱨᱮ ᱨᱮ ᱫᱮᱡ ᱠᱟᱛᱮᱜ ᱵᱤᱱ ᱜᱮᱫ ᱠᱮᱫᱟ ᱾ ᱚᱱᱟ ᱜᱮ ᱚᱲᱟᱜ ᱨᱮᱵᱤᱱ ᱫᱚᱦᱚ ᱠᱮᱫᱟ ᱢᱟᱱᱮ ᱢᱚᱴᱟᱢᱩᱴᱤ ᱟᱹᱛᱩ ᱨᱮᱱᱟᱜ ᱫᱟᱹᱵᱤᱱ ᱢᱟᱱᱮ ᱚᱠᱟ ᱞᱮᱠᱟᱞᱤᱧ ᱞᱟᱹᱭᱟ ᱢᱟᱱᱮ ᱮᱠᱫᱚᱢ ᱢᱚᱸᱚᱡ ᱟᱜ ᱜᱮ ᱵᱤᱱ ᱧᱟᱢ-ᱟ ᱢᱚᱸᱡᱽ-ᱟᱜ ᱮᱠᱫᱚᱢ ᱾
ᱦᱚᱭ ᱟᱨ ᱫᱟᱨᱮ ᱵᱤᱞᱤ ᱫᱚ ᱥᱤᱵᱤᱞ ᱜᱮᱭᱟ ᱾ ᱢᱮᱱᱠᱷᱟᱱ ᱵᱟᱡᱟᱨ ᱴᱚᱞᱟ ᱠᱚᱨᱮ ᱡᱟᱦᱟᱸ ᱧᱟᱢᱚᱜᱼᱟ ᱚᱱᱟ ᱫᱚ ᱨᱟᱱ ᱠᱚᱛᱮ ᱵᱤᱞᱤᱭᱟ ᱚᱱᱟ ᱫᱚ ᱥᱤᱵᱤᱞ ᱫᱚ ᱩᱱᱟᱹᱜ ᱵᱟᱝ ᱵᱩᱡᱷᱟᱹᱜᱼᱟ ᱾ ᱟᱨ ᱚᱱᱟ ᱫᱚ ᱦᱚᱲᱢᱚ
ᱦᱚᱭ ᱟᱨ ᱚᱱᱟ ᱫᱚ ᱜᱚᱢᱠᱮ ᱚᱠᱟ ᱞᱮᱠᱟᱜ-ᱟ? ᱚᱱᱟ ᱫᱚ ᱜᱚᱝᱠᱮ ᱠᱟᱹᱴᱤᱡ ᱦᱟᱞᱠᱟ ᱦᱚᱞᱳ ᱟᱵᱤᱱ ᱵᱤᱱ ᱧᱮᱞᱟ, ᱢᱟᱱᱮ ᱵᱷᱤᱛᱤᱨ ᱨᱮᱫᱚ ᱠᱟᱹᱴᱤᱡ ᱦᱚᱞᱩ ᱢᱟᱱᱮ ᱢᱟᱱᱮ ᱡᱟᱦᱟᱸ ᱫᱟᱨᱤ, ᱫᱟᱨᱮ ᱠᱷᱚᱱ ᱵᱤᱱ ᱛᱤᱭᱜ ᱮᱫᱟ ᱚᱱᱟ ᱠᱷᱚᱱ ᱚᱱᱟ ᱞᱮᱠᱟ ᱫᱚ ᱢᱟᱱᱮ ᱚᱱᱟ ᱫᱚ ᱥᱟᱥᱟᱝ ᱴᱟᱜ ᱢᱟᱱᱮ ᱫᱚ ᱵᱟᱝ ᱛᱟᱦᱮᱱᱟ ᱟᱨ ᱢᱟᱱᱮ ᱩᱱᱟᱹᱜ ᱢᱟᱱᱮ ᱡᱮ ᱥᱟᱥᱟᱝ ᱠᱟᱹᱴᱤᱡ ᱵᱮᱲᱟ ᱛᱟᱨᱟ ᱡᱩᱫᱤ ᱧᱩᱨᱩᱜᱼᱟ ᱠᱟᱴᱤᱡ ᱡᱷᱟᱞᱠᱟᱣ ᱧᱚᱜᱼᱟ ᱾ ᱚᱱᱠᱟ ᱫᱚ ᱵᱟᱝ ᱡᱷᱟᱞᱠᱟᱜᱼᱟ ᱜᱚᱢᱠᱮ ᱾
ᱦᱚᱭ ᱚᱱᱟ ᱢᱟ ᱥᱟᱹᱨᱤ ᱠᱟᱛᱷᱟ ᱠᱟᱱ ᱜᱮᱭᱟ ᱾ ᱜᱚᱢᱠᱮ ᱢᱟ ᱛᱚᱵᱮ ᱚᱠᱛᱚ ᱢᱟ ᱦᱩᱭᱮᱱ ᱛᱟᱝᱟ ᱛᱮᱦᱤᱧ ᱫᱚ ᱱᱚᱝᱠᱟ ᱜᱮᱞᱟᱝ ᱨᱚᱯᱚᱲᱟ ᱟᱨᱦᱚᱸᱞᱟᱝ ᱨᱚᱯᱚᱲᱟ᱾
ᱟᱪᱪᱷᱟ ᱴᱷᱤᱠ ᱜᱮᱭᱟ ᱛᱟᱦᱚᱞᱮ ᱜᱚᱢᱠᱮ ᱡᱚᱦᱟᱨ ᱜᱮ ᱜᱚᱢᱠᱮ᱾
ᱦᱳᱭ ᱜᱚᱢᱠᱮ ᱡᱚᱦᱟᱨ ᱜᱮ᱾
ᱦᱮᱸ᱾